ᱦᱮ ᱜᱚᱝᱠᱮ ᱟᱸᱡᱚᱢᱚᱜ ᱠᱟᱱᱟ᱾
ᱦᱮ ᱟᱸᱡᱚᱢᱚᱜ ᱠᱟᱱᱟ᱾
ᱦᱳᱭ ᱜᱚᱝᱠᱮ ᱪᱮᱫ ᱵᱤᱱ ᱪᱤᱠᱟᱹᱭ ᱫᱟ?
ᱟᱨ ᱪᱮᱫ ᱜᱚᱝᱠᱮ ᱱᱚᱜ-ᱚᱭ ᱚᱯᱷᱤᱥ ᱠᱚ ᱪᱟᱞᱟᱜ ᱦᱩᱭᱩᱜ ᱞᱟᱹᱜᱤᱫ ᱛᱩᱯᱩ ᱵᱟᱲᱟᱭ ᱦᱩᱭᱩᱜ ᱠᱟᱱᱟ᱾
ᱟᱪᱪᱷᱟ ᱟᱪᱪᱷᱟ ᱟᱫᱚ ᱤᱥᱤᱱ ᱵᱟᱥᱟᱝ ᱫᱚ ᱛᱤᱱ ᱥᱟᱹᱜᱤᱧ ᱱᱟ?
ᱦᱮ ᱤᱥᱤᱱ ᱵᱟᱥᱟᱝ ᱠᱚᱢᱟ ᱦᱩᱭ ᱠᱟᱱᱟ ᱮᱱᱟᱱ ᱨᱮ᱾
ᱚ,
ᱦᱮ ᱛᱩᱯᱩ ᱵᱟᱲᱟ ᱠᱟᱛᱮᱫ ᱡᱚᱢ ᱦᱩᱭᱩᱜ-ᱟ ᱟᱨ ᱡᱚᱢ ᱠᱟᱛᱮ ᱚᱯᱤᱥ ᱛᱮ ᱥᱮᱱ ᱦᱩᱭᱩᱜ-ᱟ᱾
ᱟᱪᱪᱷᱟ, ᱟᱪᱪᱷᱟ᱾
ᱟᱨ ᱛᱟᱦᱞᱮ ᱟᱹᱵᱤᱱ ᱫᱚ ᱪᱮᱫ ᱵᱤᱱ ᱪᱮᱠᱟᱹᱭᱮᱜ-ᱟ?
ᱜᱚᱝᱠᱮ ᱱᱚᱜ-ᱚᱭ ᱫᱟᱠᱟ ᱩᱛᱩ ᱠᱚ ᱤᱥᱤᱱ ᱠᱟᱛᱮᱜ ᱠᱟᱹᱴᱤᱡ ᱫᱩᱲᱩᱵ ᱵᱟᱲᱟ ᱦᱩᱭ ᱠᱟᱱᱟ᱾
ᱚ ᱟᱪᱪᱷᱟ ᱟᱪᱪᱷᱟ ᱚᱱᱮᱠᱷᱟᱱ ᱟᱹᱵᱤᱱ ᱫᱚ ᱚᱠᱟᱨᱮ ᱦᱮᱱᱟᱜ ᱵᱤᱱᱟ ᱫᱟᱠᱟ ᱠᱚ ᱟᱹᱵᱤᱱ ᱛᱮᱜᱮ ᱵᱤᱱ ᱤᱥᱤᱱ ᱤᱱ ᱫᱟ ᱞᱟᱹᱭ ᱫᱟᱵᱮᱱ᱾
ᱜᱚᱝᱠᱮ ᱟᱞᱤᱧ ᱫᱚ ᱛᱟᱨᱢᱟᱱᱮ ᱠᱚᱞᱮᱡ ᱥᱴᱩᱰᱮᱱᱴ ᱛᱚ ᱟᱫᱚ ᱢᱮᱥ ᱨᱮᱞᱤᱧ ᱛᱟᱦᱮᱱ ᱜᱮᱭᱟ ᱵᱩᱡ ᱫᱟᱵᱮᱱ ᱛᱚ᱾
ᱚ ᱟᱪᱪᱷᱟ ᱟᱪᱪᱷᱟ ᱟᱪᱪᱷᱟ ᱱᱟᱯᱟᱭ ᱜᱮ ᱚᱱᱟ ᱦᱚ ᱟᱵᱤᱱ ᱫᱚ ᱮᱠᱞᱟ ᱜᱮᱵᱤᱱ ᱛᱟᱦᱮᱱᱟ ᱥᱮ ᱚᱱᱠᱟ ᱟᱨᱚ ᱜᱟ
ᱵᱟᱝ, ᱟᱨᱚ ᱥᱟᱸᱜᱮ ᱜᱤᱫᱽᱨᱟᱹ ᱠᱚ ᱢᱮᱱᱟᱜ ᱠᱚᱣᱟ ᱤᱧ ᱥᱟᱶᱛᱮᱜᱮ ᱟᱞᱮ ᱚᱱᱛᱮ ᱠᱚᱨᱮ ᱱᱚᱱᱛᱮ ᱠᱚᱨᱮ ᱢᱮᱱᱟᱜ ᱠᱚᱣᱟ᱾
ᱚ ᱟᱪᱪᱷᱟ ᱢᱟᱱᱮ ᱦᱟᱱᱟ ᱦᱟᱱᱛᱮ ᱱᱟᱛᱮ ᱨᱮᱱ ᱠᱚ ᱢᱤᱫ ᱥᱟᱶ ᱛᱮᱯᱮ ᱛᱟᱦᱮᱱ ᱠᱟᱱᱟ?
ᱦᱳᱭ ᱦᱳᱭ ᱦᱳᱭ᱾
ᱚ ᱟᱪᱪᱷᱟ ᱟᱪᱪᱷᱟ ᱛᱟᱦᱚᱞᱮ ᱛᱤ ᱪᱮᱫ ᱮᱢ ᱩᱛᱩ ᱫᱟᱠᱟᱭ ᱫᱟ ᱛᱮᱦᱤᱧ ᱫᱚ?
ᱛᱮᱦᱮᱧ ᱫᱚ ᱜᱚᱝᱠᱮ ᱥᱚᱣᱟᱵᱤᱧ ᱟᱞᱩ ᱟᱨ ᱰᱟᱹᱞ ᱛᱮ ᱦᱳᱭᱳᱜ ᱠᱟᱱᱟ᱾
ᱟᱪᱪᱷᱟ ᱥᱚᱣᱟᱵᱤᱱ ᱟᱹᱞᱩ ᱫᱟᱹᱞ ᱟᱨ ᱨᱚᱦᱚᱲ ᱫᱟᱠᱟ?
ᱦᱳᱭ ᱦᱳᱭ ᱨᱚᱦᱚᱲ ᱫᱟᱠᱟ᱾ ᱟᱫᱚ ᱜᱚᱝᱠᱮ ᱟᱹᱵᱤᱱ ᱦᱳᱭᱛᱳ ᱢᱮᱥ ᱨᱮ ᱵᱤᱱ ᱛᱟᱦᱮᱸ ᱠᱟᱱᱟ ᱵᱩᱡ ᱫᱟᱵᱤᱱ ᱛᱚ ᱢᱮᱥ ᱨᱮᱱᱟᱜ ᱡᱚᱢ ᱧᱩ ᱫᱚ ᱱᱚᱝᱠᱟ ᱜᱮ ᱛᱮᱜ ᱡᱟᱦᱟᱸ ᱞᱮᱠᱟ ᱠᱩᱲᱟᱹᱜ-ᱟ ᱚᱲᱟᱜ ᱠᱷᱚᱱ ᱚᱱᱠᱟᱜ ᱜᱮ ᱡᱚᱢ ᱧᱩ ᱦᱩᱭᱩᱜ-ᱟ᱾
ᱦᱮᱸ ᱢᱮᱥ ᱨᱮᱫᱚ ᱚᱱᱠᱟ ᱤᱧ ᱦᱚ ᱤᱧ ᱢᱟᱛᱚ ᱮᱠᱞᱟ ᱜᱤᱧ ᱛᱟᱦᱮᱱ ᱛᱟᱦᱮᱸᱫ᱾
ᱦᱳᱭ,
ᱟᱨ ᱚᱱᱠᱟ ᱤᱥᱤᱱ ᱥᱟᱱᱟ ᱠᱟᱹᱫᱤᱧ ᱠᱷᱟᱱᱤᱧ ᱤᱥᱤᱱ ᱠᱮᱭᱟ ᱟᱨ ᱵᱟᱠᱷᱟᱱ ᱫᱚ ᱵᱟᱹᱧ ᱤᱥᱤᱱ ᱠᱮᱭᱟ ᱨᱮᱸᱜᱮᱡ ᱛᱮᱜᱮᱧ ᱛᱟᱦᱮᱱ ᱠᱟᱱ ᱛᱟᱦᱮᱸᱫ᱾
ᱟᱪᱪᱷᱟ, ᱟᱪᱪᱷᱟ᱾
ᱟᱨ ᱵᱟᱠᱷᱟᱱ ᱫᱚ ᱵᱟᱡᱟᱨ ᱠᱚᱥᱮᱫ ᱪᱟᱞᱟᱣ ᱞᱮᱱᱠᱷᱟᱱ ᱦᱤᱱᱟᱹ ᱱᱤᱭᱟᱹ ᱡᱚᱢ ᱟᱹᱜᱩ ᱦᱩᱭᱩᱜ ᱠᱟᱱ ᱛᱟᱦᱮᱸᱫ᱾
ᱚ, ᱟᱫᱚ ᱜᱚᱝᱠᱮ ᱟᱹᱵᱤᱱ ᱫᱚ ᱚᱠᱟᱨᱮᱵᱤᱱ ᱚᱠᱟᱨᱮᱵᱤᱱ ᱛᱟᱦᱮᱱ ᱠᱟᱱ ᱛᱟᱦᱮᱸᱫ ᱢᱮᱥ ᱨᱮ?
ᱟᱹᱞᱤᱧ ᱫᱚ ᱱᱚᱜᱼᱚᱭ ᱠᱷᱚᱲᱚᱜᱽᱯᱩᱨ ᱨᱮ᱾
ᱠᱷᱚᱲᱚᱜᱽᱯᱩᱨ ᱨᱮ, ᱚ᱾ ᱟᱫᱚ ᱱᱤᱛᱚᱝ ᱫᱚᱵᱤᱱ ᱠᱟᱹᱢᱤ ᱜᱮᱭᱟ ᱵᱟᱝ ᱚᱯᱷᱤᱥ ᱠᱚᱨᱮ?
ᱦᱳᱭ ᱦᱳᱭ ᱱᱤᱛᱳ ᱫᱚ ᱚᱯᱷᱤᱥ ᱨᱮ ᱠᱟᱹᱢᱤ ᱦᱩᱭᱩᱜ ᱠᱟᱱᱟ᱾
ᱚᱯᱷᱤᱥ ᱠᱚᱨᱮ ᱫᱚ ᱚᱠᱟ ᱞᱮᱠᱟ ᱠᱚ ᱛᱢᱟᱨ ᱥᱚᱨᱠᱟᱨᱤ ᱥᱮ ᱵᱮᱥᱚᱨᱠᱟᱨᱤ ᱞᱮᱠᱟ
ᱦᱮᱸ ᱥᱚᱨᱠᱟᱨᱤ ᱜᱮ᱾
ᱟᱪᱪᱷᱟ ᱟᱪᱪᱷᱟ ᱛᱚ ᱵᱷᱟᱹᱜᱤ ᱜᱮᱛᱚ ᱛᱟᱦᱚᱞᱮ ᱟᱹᱰᱤ ᱱᱟᱯᱟᱭ᱾
ᱦᱮᱸ ᱮᱠᱫᱚᱢ ᱢᱟᱱᱮ ᱱᱚᱣᱟ ᱥᱚᱨᱠᱟᱨᱤ ᱪᱟᱹᱠᱨᱤ ᱠᱚ ᱧᱟᱢ ᱟᱠᱟᱫ ᱛᱟᱹᱞᱤᱧ ᱠᱟᱹᱴᱤᱡ ᱥᱚᱝᱥᱟᱨ ᱠᱚ ᱪᱟᱹᱞᱩᱜ ᱠᱟᱱᱟ ᱴᱷᱤᱠᱴᱷᱟᱠ᱾
ᱟᱪᱪᱷᱟ ᱟᱪᱪᱷᱟ, ᱟᱹᱞᱤᱧ ᱦᱚᱞᱤᱧ ᱪᱮᱥᱴᱟᱭ ᱮᱫᱟ ᱡᱟᱛᱮ ᱦᱩᱸ ᱟᱭᱳ ᱵᱟᱵᱟ ᱠᱚᱣᱟᱜ ᱧᱩᱛᱩᱢ ᱠᱚ ᱠᱟᱹᱴᱤᱡ ᱞᱤᱧ ᱩᱡᱡᱚᱞ ᱫᱟᱲᱮᱭᱟᱜ ᱢᱟ ᱵᱩᱡ ᱫᱟᱵᱤᱱ᱾
ᱦᱮᱸ ᱮᱠᱫᱚᱢ ᱮᱠᱫᱚᱢ ᱚᱱᱟ ᱢᱟ ᱞᱟᱹᱠᱛᱤᱜ ᱠᱟᱱᱟ ᱵᱟᱠᱷᱟᱱ ᱩᱱᱟᱹᱜ ᱠᱚ ᱯᱟᱲᱦᱟᱣ ᱦᱚᱪᱚᱭᱮᱫ ᱢᱮᱭᱟ ᱟᱨ ᱡᱩᱫᱤ ᱚᱝᱠᱟ ᱢᱟᱱᱮ ᱯᱟᱲᱦᱟᱜ ᱨᱮᱱᱟᱜ ᱠᱷᱚᱨᱪᱟ ᱦᱮᱱᱟᱜᱼᱟ ᱥᱮ ᱚᱱᱟ ᱚᱲᱟᱜ ᱨᱮ ᱚᱱᱠᱟ ᱠᱚ ᱵᱷᱟᱜᱮ ᱢᱚᱱᱫᱚ ᱵᱟᱝ ᱡᱚᱢ ᱧᱩ ᱠᱟᱛᱮᱫ ᱟᱢ ᱛᱟᱭᱱᱚᱢ ᱨᱮᱠᱚ ᱠᱷᱚᱨᱪᱟᱭᱮᱜᱼᱟ᱾ ᱟᱨ ᱡᱩᱫᱤ ᱚᱱᱠᱟ ᱵᱟᱢ ᱯᱟᱲᱦᱟᱜᱼᱟ ᱵᱷᱟᱞᱮ ᱴᱷᱤᱠ
ᱦᱳᱭ,
ᱛᱟᱦᱚᱞᱮ ᱛᱚ ᱚᱱᱟ ᱫᱚ ᱵᱮᱥ ᱵᱟᱝ ᱦᱩᱭᱩᱜᱼᱟ ᱥᱮ᱾
ᱦᱳᱭ ᱦᱳᱭ ᱚᱱᱟᱢᱟ ᱠᱟᱛᱷᱟ ᱠᱟᱱ ᱜᱮᱭᱟ, ᱟᱫᱚ ᱡᱟ ᱱᱤᱭᱟᱹ ᱠᱷᱚᱨᱪᱟᱜ ᱠᱟᱱᱟ ᱚᱸᱰᱮ ᱢᱮᱥ ᱨᱮ ᱛᱟᱦᱮᱸ ᱠᱟᱛᱮᱜ ᱵᱟᱝ ᱜᱚᱝᱠᱮ ᱪᱮᱫ ᱪᱮᱫ ᱤᱧ ᱢᱮᱱᱟ ᱟᱫᱚ ᱡᱚᱢ ᱧᱩ ᱠᱚ ᱢᱮᱱᱟᱜ ᱛᱟᱢᱟ ᱟᱢᱟᱜ ᱦᱟᱛ ᱠᱷᱚᱨᱪᱟ ᱠᱚ ᱟᱵᱟᱨ ᱠᱚᱞᱮᱡ ᱠᱚ ᱨᱮᱱᱟᱜ ᱦᱟᱱᱟ ᱱᱷᱟᱣᱟ ᱯᱷᱚᱨᱚᱢ ᱠᱚ ᱯᱷᱤᱞᱟᱯ ᱦᱩᱭᱩᱜ ᱠᱟᱱᱟ ᱵᱩᱡ ᱫᱟᱢ᱾
ᱦᱮᱸ ᱦᱮᱸ ᱮᱠᱫᱚᱢ ᱠᱷᱚᱨᱪᱟ ᱛᱚ ᱠᱷᱚᱨᱪᱟᱜ ᱜᱮᱭᱟ᱾
ᱟᱵᱟᱨ ᱛᱚ ᱨᱩᱣᱟᱹᱜ ᱦᱟᱹᱥᱩ ᱛᱚ ᱢᱮᱱᱟᱜ ᱛᱟᱢ ᱜᱮᱭᱟ ᱵᱟᱝ,
ᱦᱮᱸ ᱦᱮᱸ ᱟᱨᱚ ᱱᱚᱜ ᱚᱭ ᱛᱚ ᱛᱮᱦᱤᱧ ᱜᱟᱯᱟ ᱫᱚᱭ ᱡᱟᱹᱯᱩᱫᱮᱜᱼᱟ, ᱥᱤᱛᱩᱝ ᱫᱟᱭ ᱟᱨᱚ ᱜᱚᱨᱚᱢᱮᱜ ᱟᱭ ᱠᱟᱹᱴᱤᱡ ᱠᱷᱩᱜ ᱢᱟᱫᱟ ᱫᱚ ᱦᱩᱭᱩᱜ ᱜᱮᱭᱟ᱾
ᱦᱳᱭ ᱜᱚᱝᱠᱮ ᱟᱹᱞᱤᱧ ᱦᱚᱸ ᱧᱟᱢ ᱠᱟᱜ ᱞᱤᱧᱟ ᱠᱷᱩᱜ ᱢᱟᱫᱟ ᱫᱚ ᱦᱟᱞᱠᱟ ᱦᱟᱞᱠᱟ ᱫᱚ᱾
ᱟᱪᱪᱷᱟ ᱢᱮᱥ ᱨᱮ ᱵᱤᱱ ᱛᱟᱦᱮᱱ ᱠᱟᱱᱟ ᱚᱱᱠᱟ ᱦᱳᱥᱴᱮᱞ ᱠᱚᱫᱚ ᱵᱟᱹᱱᱩᱜᱼᱟ᱾
ᱜᱚᱝᱠᱮ ᱦᱳᱥᱴᱮᱞ ᱫᱚ ᱥᱚᱨᱠᱟᱨᱤ ᱵᱷᱟᱵ ᱛᱮᱫᱚ ᱛᱚ ᱢᱟᱱᱮ ᱵᱟᱝ ᱮᱯᱨᱩᱵᱷ ᱠᱟᱱᱟ ᱵᱩᱡ ᱫᱟᱵᱤᱱ᱾ ᱟᱫᱚ ᱟᱞᱤᱧ ᱛᱚ ᱱᱟᱣᱟ ᱜᱤᱫᱽᱨᱟᱹ ᱛᱚ ᱟᱫᱚ ᱩᱱᱟᱹᱜ ᱥᱚᱢᱢᱚᱱᱫᱮ ᱫᱚ ᱩᱱᱟᱹᱜ ᱫᱚ ᱵᱟᱹᱞᱤᱧ ᱵᱟᱰᱟᱭᱟ ᱵᱟ ᱡᱟᱦᱟᱸᱭ ᱢᱮᱱᱟᱜ ᱠᱚ ᱠᱚᱣᱟ ᱥᱤᱱᱤᱭᱟᱨ ᱫᱟᱫᱟ ᱛᱟᱠᱚ ᱠᱚ ᱩᱱᱠᱩ ᱠᱚ ᱦᱚᱭᱛᱚ ᱠᱚ ᱵᱟᱰᱟᱭᱟ ᱡᱮ ᱚᱠᱟ ᱞᱮᱠᱟ ᱥᱚᱨᱠᱟᱨᱤ ᱵᱷᱟᱵᱽᱛᱮ ᱠᱚᱞᱮᱡ ᱨᱮᱦᱚᱸ ᱦᱚᱥᱴ ᱦᱚᱥᱴᱮᱞ ᱠᱚ ᱢᱮᱱᱟᱜᱼᱟ ᱥᱮ ᱵᱟᱪᱩᱜᱼᱟ ᱦᱳᱭ ᱥᱮ᱾
ᱚ ᱟᱪᱪᱷᱟ ᱛᱟᱦᱚᱞᱮ ᱟᱵᱤᱱ ᱫᱚ ᱱᱟᱣᱟ ᱱᱟᱣᱟ ᱜᱮ ᱠᱚᱞᱮᱡ ᱨᱮᱵᱤᱱ ᱵᱷᱚᱨᱛᱤ ᱠᱟᱱᱟ᱾
ᱟᱹᱞᱤᱧ ᱫᱚ ᱱᱟᱣᱟ ᱱᱟᱣᱟ ᱜᱮᱞᱤᱧ ᱵᱷᱚᱨᱛᱤ ᱟᱠᱟᱱᱟ᱾
ᱚ ᱟᱪᱪᱷᱟ ᱟᱪᱪᱷᱟ ᱪᱷᱟ,
ᱛᱚ ᱚᱱᱟ ᱛᱚ ᱠᱷᱚᱵᱚᱨ ᱛᱚ ᱟᱹᱞᱤᱧ ᱵᱟᱹᱞᱤᱧ ᱧᱟᱢ ᱠᱟᱫᱟ ᱮᱵᱟᱨ ᱠᱷᱚᱵᱚᱨ ᱧᱟᱢ ᱜᱚᱫᱟᱞᱤᱧ ᱟᱥᱛᱮ ᱟᱥᱛᱮ ᱡᱚᱛᱚ ᱢᱟᱨᱮ ᱤᱫᱤᱜ ᱟᱞᱤᱧ ᱦᱚᱭ ᱥᱮ᱾
ᱦᱚᱸᱜ ᱱᱟᱣᱟ ᱡᱟᱭᱜᱟ ᱨᱮ ᱵᱤᱱ ᱦᱮᱡ ᱠᱟᱱᱟ ᱛᱚ᱾
ᱦᱳᱭ ᱦᱳᱭ,
ᱟᱨ ᱚᱱᱠᱟ ᱦᱚᱴ ᱠᱚᱨᱮ ᱛᱚ ᱚᱱᱟ ᱱᱚᱰᱮᱱᱟᱜ ᱥᱚᱢᱢᱚᱱᱫᱮ ᱫᱚ ᱵᱟᱢ ᱵᱟᱰᱟᱭ ᱫᱟᱲᱮᱭᱟᱜᱼᱟ᱾
ᱵᱟᱝ ᱵᱟᱝ ᱮᱠᱫᱚᱢ ᱵᱟᱝ᱾
ᱫᱤᱱ ᱫᱤᱱ ᱛᱮ ᱵᱟᱰᱟᱭᱚᱜᱼᱟ ᱱᱷᱟᱜ᱾
ᱦᱳᱭ ᱦᱳᱭ,
ᱛᱟᱦᱞᱮ ᱛᱤ ᱨᱮᱵᱤᱱ ᱥᱮᱱᱚᱜᱼᱟ ᱠᱚᱞᱮᱡ ᱥᱮᱫ ᱫᱚ ᱦᱚᱸᱜᱚᱭ ᱛᱚ ᱮᱜᱟᱨᱚᱴᱟ ᱢᱟ ᱯᱟᱨᱚᱢ ᱮᱱᱟ᱾
ᱠᱚᱞᱮᱡ ᱠᱚ ᱛᱟᱦᱮᱧ ᱫᱚ ᱠᱟᱹᱴᱤᱡ ᱠᱞᱟᱥ ᱠᱚ ᱢᱮᱱᱟᱜ ᱛᱟᱞᱮᱭᱟ ᱦᱳᱭ ᱥᱮ᱾ ᱜᱚᱝᱠᱮ ᱠᱚ ᱦᱳᱣᱟᱴᱥᱮᱯ ᱜᱨᱩᱯ ᱨᱮᱠᱚ ᱢᱮᱥᱮᱡ ᱠᱟᱜ ᱞᱮᱭᱟ ᱡᱮ ᱛᱮᱦᱮᱧ ᱰᱮᱴᱴᱟ ᱱᱟᱜᱟᱛ ᱠᱮᱞᱟᱥ ᱮ ᱮᱛᱚᱦᱚᱵ ᱛᱟᱯᱮᱭᱟ ᱟᱫᱚ ᱦᱤᱡᱩᱜ ᱟᱯᱮ ᱚᱱᱟ ᱞᱟᱦᱟ ᱨᱮ ᱟᱫᱚ ᱪᱟᱞᱟᱣ ᱦᱩᱭᱩᱜᱼᱟ ᱠᱷᱟᱱ ᱠᱮᱞᱟᱥ ᱥᱮᱫᱼᱼ ᱟᱨ ᱠᱟᱹᱴᱤᱡ ᱯᱷᱟᱥᱴ ᱥᱮᱢ ᱨᱮᱱᱟᱜ ᱨᱮᱡᱟᱞᱴ ᱠᱚ ᱦᱚᱸ ᱦᱟᱛᱟᱣ ᱵᱟᱝ ᱦᱩᱭ ᱠᱟᱱᱟ ᱥᱮ ᱟᱫᱚ ᱚᱱᱟ ᱠᱚ ᱦᱟᱛᱼᱼ ᱛᱟᱣ ᱦᱩᱭᱩᱜᱼᱟ
ᱚ ᱟᱪᱪᱷᱟ ᱢᱟᱱᱮ ᱫᱤᱱ ᱨᱮ ᱚᱱᱠᱟ ᱛᱤᱱᱟᱹᱜ ᱜᱟᱱ ᱠᱮᱞᱟᱥ ᱠᱚ ᱦᱩᱭᱩᱜ ᱠᱟᱱ ᱛᱟᱯᱮᱭᱟ᱾
ᱟᱫᱚ ᱜᱚᱝᱠᱮ ᱱᱚᱣᱟ ᱫᱚ ᱡᱮᱱᱟᱨᱮᱞ ᱠᱚᱞᱮᱡᱽ ᱨᱮᱛᱚ ᱟᱫᱚ ᱱᱚᱣᱟ ᱨᱮᱫᱚ ᱵᱟᱝᱞᱟ ᱢᱤᱰᱤᱭᱟᱢᱼᱼ ᱥᱟᱶ ᱛᱮ ᱥᱟᱱᱛᱟᱞᱤ ᱢᱤᱰᱤᱭᱟᱢ ᱢᱮᱱᱟᱜᱼᱟ ᱦᱳᱭ ᱥᱮ ᱟᱫᱚ ᱱᱚᱣᱟ ᱠᱚ ᱨᱮ ᱴᱤᱪᱟᱨ ᱥᱮᱨᱚᱠᱚᱢ ᱫᱚ ᱵᱟᱹᱪᱩᱜ ᱠᱚᱣᱟ ᱵᱟᱝ ᱟᱫᱚ ᱡᱟᱦᱟᱸ ᱞᱮᱠᱟ ᱛᱮ ᱥᱚᱯᱛᱟ ᱨᱮ ᱢᱚᱴᱟ ᱢᱩᱴᱤ ᱯᱮ ᱯᱩᱱ ᱫᱤᱱᱼᱼ ᱡᱟᱹᱥᱛᱤ ᱠᱷᱚᱱᱼᱼ ᱢᱚᱬᱮ ᱫᱤᱱ ᱜᱟᱱ ᱦᱚᱭᱛᱳ ᱵᱮᱥ ᱞᱮᱠᱟ ᱠᱮᱞᱟᱥ ᱦᱩᱭ ᱫᱟᱲᱮᱭᱟᱜᱼᱟ ᱟᱫᱚ ᱱᱮᱛᱟᱨ ᱫᱚ ᱧᱮᱞᱚᱜ ᱠᱟᱱᱟ ᱴᱷᱤᱠ ᱜᱮᱭᱟ᱾ ᱛᱚ ᱚᱱᱟ ᱫᱚ ᱧᱮᱞᱚᱜᱚᱜ ᱠᱟᱱᱟ ᱥᱚᱯᱛᱟ ᱨᱮ ᱵᱟᱨ ᱫᱤᱱ ᱠᱮᱞᱟᱥ ᱵᱮᱥ ᱞᱮᱠᱟ ᱦᱩᱭᱩᱜ ᱠᱟᱱᱟ ᱦᱳᱭ ᱥᱮᱼᱼ
ᱟᱪᱪᱷᱟ ᱟᱪᱪᱷᱟ ᱥᱚᱯᱛᱟᱦᱮ ᱵᱟᱨ ᱫᱤᱱ ᱛᱟᱦᱚᱞᱮ ᱟᱹᱰᱤ ᱠᱚᱢ ᱜᱮᱛᱚ ᱦᱩᱭᱩᱜ ᱠᱟᱱᱟ
ᱦᱳᱭᱛᱳ ᱜᱚᱝᱠᱮ ᱟᱫ ᱪᱟᱯ ᱠᱚᱨᱮ ᱱᱟᱜ ᱯᱟᱲᱦᱟᱣ ᱠᱚ ᱨᱮᱱᱟᱜ ᱪᱟᱯ ᱠᱚ ᱫᱚᱢᱮ ᱯᱟᱲᱟᱜ ᱠᱟᱱᱟ ᱟᱵᱟᱨ ᱦᱩᱸ ᱥᱟᱢᱟᱝ ᱨᱮ ᱟᱵᱟᱨ ᱮᱠᱡᱟᱢ ᱠᱚ ᱦᱚᱸ ᱥᱮᱴᱮᱨᱚᱜ ᱠᱟᱱᱟ ᱛᱚ ᱟᱫᱚ ᱢᱟᱪᱮᱫ ᱜᱚᱢᱠᱮ ᱦᱚᱸ ᱠᱚ ᱠᱚᱢ ᱜᱮᱭᱟ ᱚᱠᱟ ᱞᱮᱠᱟ ᱠᱮᱞᱟᱥ ᱠᱚ ᱦᱟᱛᱟᱣ ᱛᱟᱞᱮᱭᱟ ᱩᱱᱠᱩ ᱦᱚᱸ ᱵᱟᱠᱚ ᱵᱩᱡ ᱫᱟᱲᱮᱭᱟᱜ ᱠᱟᱱᱟ᱾ ᱟᱨ ᱟᱞᱮ ᱱᱤᱡᱮ ᱛᱮ ᱦᱚᱸ ᱵᱟᱞᱮ ᱜᱟᱱ ᱮᱫᱟ ᱯᱟᱲᱦᱟᱣ ᱠᱚᱦᱚᱸ ᱦᱚᱭ ᱪᱮ
ᱚ ᱟᱪᱪᱷᱟ ᱟᱪᱪᱷᱟ ᱢᱟᱱᱮ ᱢᱟᱪᱮᱫ ᱠᱚ ᱦᱚᱸ ᱠᱚ ᱠᱚᱢ ᱜᱮᱛᱮ ᱟᱫᱚᱼᱼ ᱚᱱᱮ ᱟᱹᱰᱤ ᱩᱛᱟᱹᱨ ᱦᱮᱱᱟᱜ ᱯᱮᱭᱟ ᱛᱚ ᱟᱹᱰᱤ ᱩᱛᱟᱹᱨ ᱠᱮᱞᱟᱥ ᱦᱮᱱᱟᱜᱼᱟ ᱟᱫᱚ ᱚᱠᱟᱴᱟᱜ ᱨᱮᱱ ᱛᱤᱱᱟᱹᱜᱼᱼ ᱦᱟᱛᱟᱣ ᱛᱟᱠᱚᱣᱟ ᱩᱱᱠᱩ ᱦᱚᱸ ᱠᱮᱞᱟᱥ ᱠᱮᱞᱟᱥ ᱛᱮ ᱠᱚ ᱞᱟᱸᱜᱟᱜ ᱠᱟᱱᱟ ᱵᱟᱝ ᱥᱮᱼᱼ
ᱦᱳᱭ ᱦᱳᱭ ᱦᱳᱭ ᱥᱟᱱᱛᱟᱲᱤ ᱢᱤᱰᱤᱭᱟᱢ ᱨᱮᱱ ᱴᱤᱪᱟᱨ ᱫᱚ ᱛᱟᱢᱟᱱᱮ ᱡᱟᱸᱦᱟᱭ ᱢᱟᱪᱮᱫ ᱛᱟᱠᱚ ᱢᱮᱱᱟᱜ ᱠᱚᱣᱟ ᱥᱮᱼᱼ ᱟᱹᱰᱤ ᱜᱮ ᱠᱚᱢ ᱟᱠᱚ ᱮᱵᱟᱨ ᱵᱟᱝᱞᱟ ᱢᱤᱰᱤᱭᱟᱢ ᱨᱮᱱ ᱢᱟᱪᱮᱫ ᱵᱮᱥᱤᱭᱟ ᱵᱩᱡ ᱛᱮᱼᱼ
ᱚ ᱟᱪᱪᱷᱟ ᱟᱪᱪᱷᱟ ᱟᱨ ᱚᱱᱮ ᱛᱚ ᱥᱟᱱᱛᱟᱞᱤ ᱢᱤᱰᱤᱭᱟᱢ ᱨᱮᱱ ᱢᱟᱪᱮᱫ ᱠᱚ ᱫᱚ ᱚᱱᱠᱟ ᱵᱟᱝᱼᱼ ᱠᱚ ᱵᱚᱦᱟᱞ ᱞᱮᱫ ᱠᱚᱣᱟ ᱱᱤᱭᱟᱹ ᱚᱠᱛᱮᱼᱼ
ᱦᱳᱭᱛᱚ ᱜᱚᱝᱠᱮ ᱟᱫᱚ ᱱᱤᱛᱚᱜ ᱡᱟ ᱧᱮᱞᱚᱜᱚᱜ ᱠᱟᱱᱟ ᱚᱞᱚᱜ ᱯᱟᱲᱦᱟᱜ ᱨᱮᱱᱟᱜ ᱠᱚ ᱟᱫᱚ ᱴᱤᱪᱟᱨ ᱠᱚ ᱦᱚᱸ ᱛᱚ ᱥᱮᱼᱼ ᱢᱟᱪᱮᱫ ᱠᱚ ᱦᱚᱸ ᱵᱟᱠᱚ ᱧᱟᱢᱚᱜ ᱠᱟᱱᱟ ᱵᱟᱝ ᱮᱵᱟᱨ ᱜᱚᱝᱠᱮᱼᱼ ᱟᱹᱰᱤ ᱜᱟᱱ ᱜᱤᱫᱽᱨᱟᱹ ᱡᱮᱢᱚᱱ ᱢᱮᱱᱟᱜ ᱠᱚᱣᱟ ᱡᱮ ᱠᱟᱹᱣᱰᱤ ᱟᱱᱟᱴ ᱛᱮ ᱦᱚᱸ ᱵᱟᱠᱚ ᱚᱞᱚᱜᱼᱼ ᱯᱟᱲᱦᱟᱣ ᱫᱟᱲᱮ ᱜᱮᱭᱟ ᱚᱱᱮ ᱮᱢ. ᱢᱮ ᱠᱚ ᱠᱚᱨᱟᱣᱟ ᱡᱟᱦᱟᱸ ᱞᱮᱠᱟ ᱛᱮ ᱜᱮ ᱚᱱᱟ ᱯᱚᱨ ᱟᱫᱚᱼᱼ ᱯᱟᱲᱦᱟᱣ ᱱᱟᱜ ᱥᱮᱨᱚᱠᱚᱢ ᱫᱚ ᱡᱳᱨ ᱫᱚ ᱵᱟᱠᱚ ᱥᱟᱵ ᱟ ᱦᱳᱭ ᱥᱮᱼᱼ
ᱚ ᱟᱪᱪᱷᱟ ᱟᱪᱪᱷᱟ ᱛᱟᱨᱢᱟᱱᱮ ᱩᱱᱟᱹᱜ ᱯᱟᱲᱦᱟᱣ ᱠᱟᱛᱮᱫ ᱡᱩᱫᱤ ᱚᱱᱛᱮᱼᱼ ᱟᱨ ᱠᱟᱹᱴᱤᱡ ᱵᱟᱢ ᱯᱟᱲᱦᱟᱜᱼᱟ ᱛᱟᱦᱚᱞᱮ ᱛᱚ ᱚᱱᱟ ᱫᱚ ᱚᱱᱟ ᱟᱫᱷᱟ ᱫᱩᱨ ᱨᱮᱢ ᱵᱟᱹᱜᱤᱭᱟᱜᱼᱼ ᱚᱱᱟ ᱫᱚ ᱢᱟᱱᱮ ᱠᱷᱚᱨᱪᱟ ᱜᱮ ᱦᱩᱭᱱᱟ ᱛᱚ ᱛᱟᱞᱦᱮᱼᱼ
ᱚᱱᱟ ᱠᱷᱚᱨᱪᱟ ᱠᱟᱛᱮ ᱵᱮᱠᱟᱨ ᱮᱱᱟ ᱵᱟᱝ ᱟᱫᱚ ᱚᱠᱚᱭ ᱮᱢ ᱵᱩᱡᱷᱟᱹᱣ ᱟᱠᱚ ᱜᱚᱝᱠᱮ ᱞᱟᱹᱭ ᱢᱮ ᱢᱟ ᱟᱱᱟᱴ ᱛᱮ ᱦᱚᱸ ᱟᱱᱟᱴ ᱛᱮ ᱦᱚᱸ ᱟᱫᱚ ᱟᱭᱳ ᱵᱟᱵᱟ ᱯᱳᱭᱞᱳ ᱠᱚ ᱢᱚᱱᱮᱭᱟ ᱡᱮ ᱦᱮᱸ ᱜᱤᱫᱽᱨᱟᱹ ᱞᱤᱧ ᱯᱟᱲᱦᱟᱣ ᱫᱟᱨᱮᱭᱟ ᱟᱹᱰᱤ ᱡᱟ. ᱥᱛᱤ ᱼᱼ ᱛᱤᱱᱟᱹᱜ ᱫᱷᱟᱵᱤᱡ ᱯᱟᱲᱦᱟᱣ ᱫᱟᱲᱮᱭᱟᱜ ᱦᱚᱭ ᱥᱮ ᱟᱵᱟᱨ ᱛᱟᱞᱟ ᱢᱟᱞᱟ ᱠᱚ ᱨᱮᱼᱼ ᱟᱹᱰᱤ ᱟᱹᱰᱤ ᱞᱮᱠᱟᱱ ᱮᱴᱠᱮᱴᱚᱬᱮ ᱠᱚ ᱦᱩᱭᱩᱜ ᱜᱮᱭᱟ ᱠᱟᱹᱣᱰᱤ ᱠᱚ ᱨᱮᱱᱟᱜᱼᱼ ᱟᱫᱚ ᱚᱱᱟ ᱛᱮ ᱜᱮ ᱦᱚᱭ ᱛᱚ ᱜᱤᱫᱽᱨᱟᱹ ᱠᱚ ᱠᱚ ᱵᱟᱜᱤ ᱠᱮᱫᱟ᱾
ᱦᱮᱸ ᱮᱠᱫᱚᱢ ᱯᱟᱲᱦᱟᱜ ᱯᱟᱲᱦᱟᱜ ᱛᱮ ᱮᱴᱠᱮᱴᱚᱬᱮ ᱢᱟ ᱟᱹᱰᱤᱢᱟ ᱟᱭᱢᱟ ᱜᱮ ᱦᱩᱭᱩᱜ ᱜᱮᱭᱟ᱾
ᱦᱳᱭ
ᱚᱱᱠᱟ ᱟᱹᱞᱤᱧ ᱦᱚᱸ ᱠᱚᱞᱮᱡᱽ ᱦᱮᱸ ᱦᱮᱸ ᱞᱟᱹᱭ ᱵᱮᱱᱼᱼ
ᱡᱟᱹᱥᱛᱤ ᱠᱟᱭ ᱛᱮ ᱧᱮᱞᱚᱜᱚᱜ ᱠᱟᱱᱟ ᱥᱟᱱᱛᱟᱞᱤ ᱢᱤᱰᱤᱭᱟᱢ ᱵᱮᱥᱤᱼᱼ ᱛᱟᱨ ᱢᱟᱱᱮ ᱡᱟᱹᱥᱛᱤ ᱠᱟᱭ ᱛᱮ ᱫᱚ ᱫᱚ ᱢᱮᱱᱟᱜ ᱜᱮᱭᱟ᱾ ᱞᱟᱹᱭ ᱫᱟᱹᱞᱤᱧ ᱜᱚᱝᱠᱮ ᱥᱟᱱᱛᱟᱞᱤ ᱢᱤᱰᱤᱭᱟᱢ ᱨᱮ ᱜᱮ ᱡᱟᱹᱥᱛᱤ ᱠᱟᱭ ᱛᱮ ᱮᱴᱠᱮᱴᱚᱬᱮ ᱫᱚ ᱧᱮᱞᱚᱜ ᱜᱮᱭᱟ ᱦᱳᱭ ᱥᱮ᱾
ᱦᱮᱸ ᱮᱠᱫᱚᱢ ᱢᱟᱱᱮᱼᱼ ᱡᱚᱛᱚ ᱠᱷᱚᱱᱟᱜ ᱢᱟᱲᱟᱝ ᱨᱮ ᱦᱩᱭᱩᱜ ᱠᱟᱱᱟ ᱚᱱᱟ ᱯᱩᱛᱷᱤ ᱠᱚ ᱚᱱᱠᱟ ᱵᱟᱹᱱᱩᱜᱼᱟ ᱥᱟᱱᱛᱟᱞᱤ ᱛᱮ ᱟᱨ ᱥᱟᱶ ᱛᱮ ᱚᱱᱠᱟ ᱢᱟᱪᱮᱫ ᱠᱚ ᱦᱚᱸ ᱵᱟᱹᱱᱩᱜ ᱠᱚᱣᱟ᱾
ᱦᱳᱭ
ᱚᱱᱟ ᱦᱚᱛᱮᱛ ᱛᱮ ᱟᱹᱰᱤ ᱟᱱᱟᱴ ᱧᱮᱞᱚᱜ ᱠᱟᱱᱟ᱾
ᱦᱳᱭ ᱥᱮ ᱦᱮᱸ ᱚᱱᱟ ᱢᱟ ᱠᱟᱛᱷᱟ ᱠᱟᱱ ᱜᱮᱭᱟ
ᱛᱟᱦᱞᱮ ᱜᱚᱢᱠᱮ ᱟᱹᱵᱤᱱ ᱠᱚᱞᱮᱡᱽ ᱯᱟᱲᱦᱟᱣ ᱥᱟᱶ ᱥᱟᱶ ᱛᱮ ᱚᱱᱠᱟᱼᱼ ᱩ ᱪᱟᱠ ᱪᱟᱠᱨᱤ ᱠᱚᱨᱮᱱᱟᱜ ᱚᱝᱠᱟ ᱯᱚᱥᱛᱩᱛᱤ ᱠᱚ ᱵᱟᱝᱵᱮᱱ ᱦᱟᱛᱟᱣ ᱵᱟᱲᱟᱭᱮᱫ-ᱟ?
ᱦᱮᱸ ᱜᱮ ᱦᱟᱛᱟᱣ ᱫᱚ ᱦᱩᱭ ᱟᱠᱟᱱᱟ ᱜᱮᱭᱟ ᱯᱷᱚᱨᱚᱢ ᱠᱚᱫᱚ ᱯᱷᱤᱞᱟᱯ ᱠᱟᱱ ᱜᱮᱭᱟ ᱦᱳᱭᱥᱮ ᱚᱱᱮ ᱨᱮᱞᱳᱣᱮ ᱠᱚᱨᱮᱱᱟᱜ ᱡᱟᱦᱟᱸ ᱠᱚ ᱳᱰᱳᱝ ᱞᱮᱱ ᱫᱚ ᱯᱷᱚᱨᱚᱢ ᱠᱚ ᱛᱟᱨᱯᱚᱨ ᱱᱚᱜ-ᱭ ᱠᱷᱩᱞ ᱨᱮ ᱡᱟᱦᱟᱸ ᱠᱚ ᱯᱤᱭᱤᱱ ᱠᱚ ᱢᱮᱛᱟ ᱠᱚᱣᱟ ᱥᱮ ᱢᱤᱫᱴᱟᱱ ᱡᱟᱦᱟᱸ ᱞᱮᱠᱟ ᱢᱤᱫᱟᱝ ᱧᱩᱛᱩᱢ ᱢᱮᱱᱟᱜ-ᱟ ᱚᱱᱟ ᱫᱚ ᱫᱤᱥᱟᱹ ᱫᱚ ᱵᱟᱝ ᱦᱤᱡᱩᱜ ᱠᱟᱱᱟ ᱱᱤᱛ ᱫᱷᱟᱹᱵᱤᱡ ᱫᱚ ᱟᱫᱚ ᱚᱱᱟ ᱞᱟᱹᱜᱤᱫ ᱞᱤᱧ ᱮᱯᱞᱟᱭ ᱞᱮᱫᱟ ᱦᱳᱭᱥᱮ᱾ ᱟᱫᱚ ᱮᱯᱞᱟᱭ ᱥᱟᱶ ᱥᱟᱶ ᱛᱮᱜᱮ ᱟᱫᱚ ᱯᱷᱚᱨᱚᱢ ᱠᱚᱫᱚ ᱛᱟᱨᱢᱟᱱᱮ ᱟᱞᱤᱧᱟᱜ ᱡᱟᱦᱟᱸ ᱮᱠᱡᱟᱢ ᱨᱮᱱᱟᱜ ᱰᱮᱴ ᱠᱚ ᱚᱱᱟ ᱠᱚ ᱢᱮᱛᱟ ᱠᱮᱫ ᱞᱤᱧᱟ ᱟᱫᱚ ᱢᱮᱛᱟ ᱥᱟᱶᱛᱮ ᱟᱞᱤᱧ ᱦᱚᱞᱤᱧ ᱪᱟᱞᱟᱣ ᱞᱮᱱ ᱜᱮᱭᱟ, ᱮᱠᱡᱟᱢ ᱠᱚᱞᱤᱧ ᱮᱢ ᱵᱟᱲᱟ ᱞᱮᱫ ᱜᱮᱭᱟ ᱟᱫᱚ ᱚᱱᱠᱟᱱ ᱥᱮᱨᱚᱢ ᱯᱨᱚᱥᱛᱩᱛᱤ ᱫᱚ ᱦᱟᱛᱟᱣ ᱵᱟᱝ ᱦᱩᱭ ᱞᱮᱱ ᱜᱮᱭᱟ ᱞᱟᱦᱟ ᱨᱮᱫᱚ᱾ ᱚᱱᱟ ᱛᱮ ᱟᱫᱚ ᱮᱠᱡᱟᱢ ᱥᱮ ᱵᱤᱱᱤᱰ ᱨᱮᱫᱚ ᱧᱞᱤᱧ ᱫᱚ ᱵᱟᱞᱤᱧ ᱫᱟᱨᱟᱮᱭᱟ ᱵᱩᱡ ᱫᱟᱹᱵᱤᱱ
ᱚ ᱟᱪᱪᱷᱟ ᱟᱪᱪᱷᱟ ᱚᱱᱠᱟ ᱪᱮᱥᱴᱟ ᱤᱫᱤ ᱵᱤᱱ ᱴᱷᱤᱠ ᱢᱤᱫ ᱫᱤᱱ ᱦᱟᱜ ᱦᱩᱭᱩᱜ-ᱟ᱾
ᱦᱳᱭ ᱦᱳᱭ ᱚᱱᱟ ᱢᱟ ᱪᱮᱥᱴᱟ ᱢᱮᱱᱟᱜ ᱜᱮᱭᱟ᱾ ᱮᱵᱟᱨ ᱚᱲᱟᱜ ᱫᱩᱣᱟᱹᱨ ᱨᱮᱱᱟᱜ ᱡᱟ ᱚᱵᱚᱥᱛᱟ ᱮᱵᱟᱨ ᱜᱚᱝᱠᱮ ᱯᱟᱲᱦᱟᱣ ᱥᱩᱢᱩᱱ ᱫᱚ ᱮᱴᱟᱜ ᱚᱯᱥᱮᱱ ᱫᱚ ᱟᱹᱞᱤᱧ ᱫᱚ ᱵᱟᱞᱤᱧ ᱧᱮᱞ ᱧᱟᱢ ᱮᱫᱟ ᱵᱩᱡ ᱝᱟᱹᱵᱤᱱ
ᱚ ᱟᱪᱪᱷᱟ ᱟᱪᱪᱷᱟ ᱛᱟᱦᱞᱮ
ᱠᱟᱹᱢᱤ ᱠᱟᱡᱽ ᱠᱚᱫᱚ ᱢᱮᱱᱟᱜ ᱜᱮᱭᱟ ᱵᱟᱝ ᱫᱚ ᱵᱟᱝ ᱮᱵᱟᱨ ᱚᱱᱟ ᱟᱭᱨᱮ ᱵᱟᱭᱨᱮ ᱠᱚᱨᱮ ᱪᱟᱞᱟᱣ ᱦᱩᱭᱩᱜ-ᱟ ᱦᱳᱭᱥᱮ ᱡᱮᱢᱚᱱ ᱯᱩᱱᱮ ᱥᱮ ᱢᱩᱢᱵᱟᱭ ᱥᱮ ᱚᱱᱛᱮ ᱨᱮ ᱠᱟᱹᱢᱤ ᱠᱟᱡ ᱠᱚᱫᱚ ᱡᱟᱥᱛᱤ ᱠᱟᱭ ᱛᱮ ᱢᱮᱱᱟᱜ-ᱟ ᱟᱵᱟᱨ ᱠᱳᱞᱠᱟᱛᱟ ᱥᱮᱜ ᱜᱮ ᱢᱮᱱᱟᱜ-ᱟ ᱦᱳᱭ ᱥᱮ ᱟᱨ ᱱᱮᱛᱟᱨ ᱢᱟ ᱩ ᱡᱳᱨ ᱵᱮᱥ ᱡᱫᱤ ᱡᱟᱥᱛᱤ ᱡᱫᱤ ᱚᱞᱚᱜ ᱯᱟᱲᱦᱟᱜ ᱡᱩᱫᱤ ᱵᱟᱢ ᱵᱰᱟᱭᱟᱢᱟ ᱥᱮ ᱠᱳᱢᱯᱟᱱᱤ ᱠᱚᱨᱮ ᱦᱚᱸ ᱵᱟᱠᱚ ᱦᱟᱛᱟᱣ ᱵᱟᱲᱟ ᱢᱮᱭᱟ᱾
ᱦᱮᱸ ᱮᱠᱫᱚᱢ ᱮᱠᱫᱚᱢ ᱚᱞᱚᱜ ᱯᱟᱲᱦᱟᱣ ᱠᱚ ᱫᱚ ᱮᱠᱟᱞ ᱜᱮ ᱞᱟᱹᱠᱛᱤ ᱠᱟᱱᱟ ᱵᱟᱝᱠᱷᱟᱱ ᱚᱱᱟ ᱠᱚᱨᱮ ᱦᱚᱸ ᱵᱟᱝᱠᱚ ᱦᱟᱛᱟᱣ ᱟᱹᱱᱤᱡ ᱠᱟᱱᱟ
ᱦᱳᱭ
ᱟᱨ ᱚᱱᱠᱟ ᱟᱹᱛᱩ ᱚᱲᱟᱜ ᱠᱚᱨᱮ ᱛᱮᱢᱚᱱ ᱠᱟᱹᱢᱤ ᱦᱚᱛᱚ ᱵᱟᱹᱱᱩᱜ-ᱟ᱾
ᱵᱟ ᱵᱟ ᱚᱸᱰᱮ ᱟᱛᱩ ᱨᱮᱫᱚ ᱚᱱᱮ ᱛᱚ ᱜᱚᱝᱠᱮ ᱢᱟᱴᱷ ᱨᱮᱜᱮ ᱠᱟᱹᱢᱤ ᱛᱚ ᱥᱮ ᱵᱟᱹᱫ ᱨᱮᱜᱮ ᱠᱟᱹᱢᱤ ᱫᱚ ᱵᱩᱡ ᱫᱟᱹᱵᱤᱱ ᱪᱟᱥ ᱵᱟᱥ ᱠᱚᱨᱮ ᱜᱮ ᱠᱟᱹᱢᱤ ᱫᱚ ᱱᱤᱛᱚᱜ ᱫᱚ ᱟᱛᱩ ᱠᱚᱨᱮ ᱫᱚ ᱟᱛᱩ ᱨᱮᱫᱚ ᱟᱫᱚ ᱥᱮᱨᱚᱢ ᱛᱚ ᱟᱞᱮᱭᱟᱜ ᱫᱚ ᱛᱟᱢᱟᱱᱮ ᱞᱮᱭ ᱞᱮᱱᱠᱷᱟᱱ ᱯᱩᱨᱟᱹᱯᱩᱨᱤ ᱜᱮ ᱜᱨᱟᱢᱤᱝ ᱢᱮᱫᱴᱟᱝ ᱛᱩ ᱠᱟᱱᱟ ᱦᱳᱭᱥᱮ ᱡᱟᱦᱟᱸ ᱨᱮᱫᱚ ᱢᱮᱫᱴᱟᱝ ᱢᱟᱨᱟᱝ ᱢᱟᱨᱟᱝ ᱥᱚᱦᱚᱨ ᱦᱚᱸ ᱵᱟᱪᱩᱜ-ᱟ ᱥᱮ ᱢᱮᱫᱴᱟᱝ ᱮᱴᱟᱜ ᱠᱤᱪᱷᱩ ᱪᱮᱫ ᱵᱟᱹᱪᱩᱜ-ᱟ᱾ ᱚᱸᱰᱮ ᱥᱩᱫᱷᱩ ᱢᱨᱫᱴᱟᱝ ᱦᱩᱰᱤᱧ ᱦᱩᱰᱤᱧ ᱟᱛᱩ ᱠᱚ ᱢᱮᱱᱟᱜ-ᱟ ᱚᱲᱟᱜ ᱫᱩᱣᱟᱹᱨ ᱠᱚ ᱢᱮᱱᱟᱜ-ᱟ ᱦᱚᱲ ᱠᱚᱠᱚ ᱛᱮᱦᱮᱱᱟ, ᱟᱨ ᱢᱟᱴᱷ ᱠᱚᱨᱮᱜ ᱜᱮ ᱪᱟᱥᱵᱟᱥ ᱠᱚᱠᱚ ᱠᱚᱨᱟᱣᱟ ᱚᱸᱰᱮ ᱠᱷᱚᱡ ᱡᱚᱢ ᱧᱩ ᱠᱚ ᱠᱚᱨᱟᱣᱟ ᱦᱳᱭᱥᱮ᱾
ᱚ ᱟᱪᱪᱷᱟ ᱟᱪᱪᱷᱟ
ᱦᱳᱭ
ᱛᱟᱞᱮ ᱚᱝᱠᱟ ᱪᱟᱥ ᱵᱟᱥ ᱠᱚᱫᱚ ᱟᱹᱰᱤ ᱡᱟᱹᱥᱛᱤ ᱜᱮ ᱦᱩᱭᱩᱜ-ᱟ ᱛᱚ
ᱦᱮᱸ ᱦᱮᱸ ᱜᱚᱝᱠᱮ ᱟᱞᱮ ᱥᱮᱫ ᱫᱚ ᱟᱹᱰᱤ ᱡᱟᱹᱥᱛᱤ ᱜᱮ ᱪᱟᱥᱵᱟᱥ ᱠᱚ ᱦᱩᱭᱩᱜ-ᱟ᱾ ᱡᱩᱫᱤ ᱵᱤᱱ ᱪᱟᱞᱟᱜ ᱢᱟ ᱵᱟᱝ ᱡᱮ ᱠᱳᱱᱳ ᱫᱤᱱ ᱡᱩᱫᱤ ᱪᱟᱞᱟᱜ ᱱᱟᱵᱤᱱ ᱛᱟᱦᱚᱞᱮ ᱵᱤᱱ ᱧᱮᱞᱟ ᱯᱩᱨᱟᱹ ᱵᱟᱨᱚ ᱢᱟᱥ ᱜᱮ ᱪᱟᱥᱵᱟᱥ ᱫᱚ ᱢᱮᱱᱟᱜ ᱜᱮᱭᱟ ᱚᱸᱰᱮ ᱫᱚ᱾
ᱟᱪᱪᱷᱟ ᱢᱟᱱᱮ ᱚᱱᱟ ᱦᱩᱲᱩ ᱠᱚ ᱵᱟᱹᱲᱛᱤ ᱠᱚ ᱪᱟᱥ ᱜᱮᱭᱟ? ᱥᱮ ᱚᱱᱠᱟ ᱮᱢᱟᱱ ᱛᱮᱢᱟᱱ ᱚᱱᱠᱟᱱ
ᱦᱮᱸ ᱜᱚᱝᱠᱮ ᱚᱱᱮ ᱦᱩᱲᱳ ᱫᱚᱠᱚ ᱪᱟ ᱥᱟ ᱢᱮᱫᱴᱟᱝ ᱥᱤᱡᱟᱱ ᱨᱮ ᱵᱩᱡ ᱫᱟᱹᱵᱤᱱ ᱟᱨ ᱟᱞᱩ ᱦᱚᱸᱠᱚ ᱪᱟᱥᱫᱟ ᱢᱤᱫᱴᱟᱝ ᱥᱤᱡᱤᱱ ᱨᱮ ᱛᱟᱨᱢᱟᱱᱮ ᱦᱳᱲᱳ ᱫᱚ ᱚᱱᱮ ᱱᱤᱛᱚᱜ ᱠᱚ ᱨᱚᱦᱚᱭᱮᱫᱟ ᱦᱳᱭᱥᱮ᱾ ᱟᱨ ᱟᱞᱩ ᱫᱚ ᱚᱱᱮ ᱡᱚᱠᱷᱚᱱ ᱨᱟᱵᱟᱝ ᱠᱟᱜ ᱟᱭ ᱫᱤᱱ ᱥᱮᱫ ᱦᱤᱡᱩᱜ-ᱟ ᱛᱚᱠᱷᱚᱱ ᱠᱚ ᱨᱚᱦᱚᱭᱟ ᱠᱷᱟᱱ ᱟᱞᱩ ᱫᱚ ᱟᱨ ᱥᱚᱵᱽᱡᱤ ᱫᱚ ᱛᱟᱨᱢᱟᱱᱮ ᱵᱟᱨᱚ ᱢᱟᱥ ᱜᱮ ᱢᱮᱱᱟᱜ-ᱟ᱾
ᱚ ᱟᱪᱪᱷᱟ ᱥᱚᱵᱽᱡᱤ ᱫᱚ ᱵᱟᱨᱚ ᱢᱟᱥ ᱜᱮᱠᱚ ᱨᱚᱦᱚᱭᱮᱜ-ᱟ ᱦᱤᱱᱟᱹ ᱱᱤᱭᱟᱹ ᱡᱟᱦᱟᱸᱴᱟᱜ ᱵᱟᱝ ᱡᱟᱦᱟᱸᱴᱟᱜ ᱫᱚ?
ᱚᱱᱟ ᱫᱚ ᱵᱟᱨᱚ ᱢᱟᱥ ᱜᱮ ᱢᱮᱱᱟᱜ-ᱟ᱾
ᱟᱨ ᱚᱱᱮ ᱦᱩᱲᱩ ᱫᱚ ᱵᱚᱪᱷᱚᱨ ᱨᱮ ᱢᱤᱫ ᱫᱷᱟᱣ ᱥᱮ ᱵᱟᱨ ᱫᱷᱟᱣ?
ᱦᱳᱭ ᱦᱳᱭᱳ ᱦᱚᱡᱚ ᱦᱳᱲᱳ ᱫᱚ ᱢᱤᱫ ᱫᱷᱟᱣ ᱜᱮ ᱥᱮ ᱵᱟᱨ ᱫᱷᱟᱣ ᱠᱚ ᱨᱚᱦᱚᱭᱟ ᱟᱨ ᱟᱞᱩ ᱫᱚ ᱢᱤᱫ ᱫᱷᱟᱣ ᱜᱮᱠᱚ ᱨᱚᱦᱚᱭᱟ ᱵᱚᱪᱷᱚᱨ ᱨᱮ᱾ ᱵᱳᱭᱛᱚ
ᱪᱟ ᱚᱱᱠᱟ ᱛᱟᱦᱚᱞᱮ ᱥᱚᱵᱽᱡᱤ ᱠᱚᱫᱚ ᱪᱮᱫ ᱪᱮᱫ ᱥᱚᱵᱡᱤ ᱠᱚᱯᱮ ᱨᱚᱦᱚᱭ ᱵᱟᱲᱟᱭ ᱜᱮᱭᱟ?
ᱜᱚᱝᱠᱮ ᱥᱚᱵᱽᱡᱤ ᱠᱚᱫᱚ ᱛᱚ ᱠᱚᱸᱰᱷᱟ ᱠᱚ ᱛᱟᱯᱚᱨᱮ ᱢᱮᱱᱟᱜᱼᱟ ᱯᱚᱴᱚᱞ ᱵᱷᱮᱱᱰᱤ ᱛᱟᱯᱚᱨᱮ ᱚᱱᱮ ᱢᱟᱞᱦᱟᱱ ᱠᱚ ᱢᱮᱱᱟᱜ ᱛᱟᱯᱚᱨᱮ ᱟᱨᱚ ᱮᱢᱟᱱ ᱮᱢᱟᱱ ᱡᱟ ᱡᱷᱤᱸᱜᱟᱹ ᱠᱚ ᱢᱮᱱᱟᱜᱼᱟ ᱦᱳᱭᱥᱮ ᱛᱟᱯᱚᱨᱮ ᱯᱷᱩᱞ ᱠᱚᱯᱤ ᱵᱟᱸᱫᱟ ᱠᱚᱯᱤ ᱠᱚ ᱢᱮᱱᱟᱜᱼᱟ ᱟᱨᱚ ᱮᱢᱟᱱ ᱛᱮᱱᱟᱜ ᱥᱚᱥᱟ ᱠᱚ ᱢᱮᱱᱟᱜᱼᱟ ᱟᱵᱟᱨ ᱚᱱᱛᱮ ᱟᱱᱟᱨᱚᱥ ᱠᱚ ᱨᱚᱦᱚᱭᱟᱠᱚ ᱚᱱᱛᱮ ᱛᱩᱨᱢᱩᱡᱽ ᱠᱚ ᱨᱚᱦᱚᱭᱟᱠᱚ ᱟᱨᱚ ᱠᱚᱫᱚ ᱟᱨᱚ ᱢᱮᱱᱟᱜᱟ ᱟᱢᱫᱟᱜᱟᱱ
ᱟᱪᱷᱟ ᱚᱱᱮ ᱡᱮ ᱟᱱᱟᱨᱚᱥ ᱵᱮᱱ ᱞᱟᱹᱭᱟ ᱟᱱᱟᱨᱚᱥ ᱫᱚ ᱚᱱᱟ ᱠᱷᱮᱛ ᱨᱮᱠᱚ ᱨᱚᱦᱚᱭᱟ ᱥᱮ ᱚᱱᱠᱟᱱᱟᱜ ᱜᱚᱰᱟ ᱡᱟᱭᱜᱟ ᱠᱚᱨᱮ?
ᱦ ᱦᱮᱸ ᱜᱚᱝᱜᱮ ᱚᱱᱟ ᱟᱱᱟᱨᱚᱥ ᱫᱚ ᱪᱮᱜ ᱠᱷᱮᱛ ᱨᱮ ᱟᱞᱮᱥᱮᱫ ᱫᱚ ᱥᱮᱨᱚᱢ ᱫᱚ ᱢᱤᱫᱴᱟᱝ ᱡᱟᱭᱜᱟ ᱢᱤᱫᱴᱟᱝ ᱵᱟᱪᱩᱜᱼᱟ ᱥᱮ ᱢᱤᱫᱴᱟᱝ ᱤᱭᱟᱹ ᱠᱚᱫᱚ ᱵᱟᱪ ᱪᱩᱼᱟ ᱦᱳᱭᱥᱮ ᱟᱫᱚ ᱢᱤᱫᱴᱟᱝ ᱠᱷᱮᱛ ᱞᱮᱠᱟᱱ ᱜᱮ ᱡᱟᱭᱜᱟ ᱫᱚ ᱠᱟᱱᱟ ᱟᱫᱚ ᱚᱱᱟᱛᱮ ᱟᱜ ᱵᱟᱲᱜᱮ ᱫᱚ ᱵᱟᱲᱜᱮ ᱜᱷᱨᱟ ᱞᱮᱠᱟ ᱜᱷᱮᱨᱟᱭᱟᱠᱚ ᱜᱷᱮᱨᱟ ᱵᱷᱤᱛᱤᱨ ᱨᱮᱠᱚ ᱨᱚᱦᱚᱭᱟ ᱟᱱᱟᱨᱚᱥ ᱫᱚ ᱵᱩᱡ ᱫᱟᱵᱤᱱ
ᱪᱟ ᱢᱟᱱᱮ ᱛᱟᱦᱚᱞᱮ ᱚᱱᱟ ᱟᱱᱟᱨᱚᱥ ᱫᱚ ᱦᱩᱭᱩᱜ ᱛᱮ ᱚᱱᱮ ᱛᱤᱱᱟᱹᱜ ᱫᱤᱱ ᱞᱟᱜᱟᱜᱼᱟ? ᱩᱥᱠᱤ ᱢᱮᱫᱟᱢ ᱡᱚᱠᱷᱚᱱ ᱯᱳᱭᱞᱳ ᱠᱷᱚᱱᱮᱢ ᱨᱚᱦᱚᱭ ᱠᱮᱫᱟ ᱚᱱᱟ ᱠᱷᱚᱱᱟᱜ ᱡᱚ ᱵᱤᱞᱤᱜ ᱦᱟᱹᱵᱤᱡ ᱛᱮ
ᱢᱳᱚᱴᱟ ᱢᱩᱴᱤ ᱜᱚᱝᱠᱮᱸ ᱥᱟ ᱥᱟᱵ ᱠᱟᱜ ᱵᱤᱱ ᱡᱩᱫᱤ ᱢᱤᱫᱴᱟᱝ ᱟᱱᱟᱨᱚᱥ ᱡᱩᱫᱤ ᱵᱤᱱ ᱨᱚᱦᱚᱭ ᱢᱟ ᱱᱤᱛᱚᱜ ᱦᱮᱸ ᱛᱟᱦᱠᱮ ᱟᱵᱮᱱ ᱢᱚᱴᱟ ᱢᱩᱴᱤ ᱵᱟᱨ ᱢᱟᱥ ᱛᱟᱭᱚᱢ ᱵᱤᱱ ᱧᱮᱞᱟ ᱠᱷᱟᱱ ᱚᱱᱟ ᱟᱱᱟᱨᱚᱫ ᱫᱚ ᱦᱟᱞᱠᱟ ᱦᱟᱞᱠᱟ ᱡᱚ ᱨᱟᱠᱟᱵᱚᱜ ᱠᱟᱱᱟ ᱵᱩᱡ ᱫᱟᱹᱵᱤᱱ ᱢᱟᱱᱮ ᱪᱷᱚ ᱢᱟᱥ ᱛᱟᱭᱚᱢ ᱫᱚ ᱟᱱᱟᱨᱚᱥ ᱫᱚ ᱢᱤᱫᱴᱟᱝ ᱳ ᱯᱩᱨᱟᱹ ᱟᱭᱟᱜ ᱡᱟᱦᱟᱸ ᱟᱠᱟᱨ ᱛᱟᱭ ᱚᱱᱟ ᱯᱩᱨᱮ ᱥᱟᱵ ᱜᱚᱫᱟ ᱦᱳᱭᱥᱮ
ᱚ ᱟᱪᱪᱷᱟ ᱟᱪᱪᱷᱟ ᱱᱚᱛᱚ ᱱᱟᱯᱟᱭ ᱜᱮ ᱟᱨ ᱛᱟᱦᱚᱞᱮ ᱚ ᱚᱱᱠᱟ ᱟᱹᱠᱷᱨᱤᱧ ᱛᱟᱦᱚᱞᱮ ᱫᱚᱢᱮ ᱠᱚ ᱟᱹᱠᱷᱨᱤᱧ ᱟᱛᱚ ᱛᱟᱦᱚᱞᱮ ᱟᱯᱮᱥᱮᱫ ᱫᱚ
ᱦᱮᱸ ᱜᱚᱝᱠᱮ ᱟᱹᱠᱷᱨᱤᱧ ᱢᱟᱛᱚ ᱟᱹᱰᱤᱜᱮ ᱟᱠᱷᱨᱤᱧᱟ ᱡᱟᱹᱥᱛᱤ ᱠᱟᱭ ᱛᱮ ᱜᱮ ᱟᱨ ᱚᱱᱛᱮ ᱫᱚ ᱟᱞᱮᱥᱮᱫ ᱫᱚᱢᱟ ᱦᱩᱲᱩ ᱨᱮᱱᱟᱜ ᱫᱟᱢ ᱜᱮ ᱡᱟᱹᱥᱛᱤᱭᱟ ᱵᱩᱡᱽ ᱛᱟᱹᱵᱤᱱ
ᱚ ᱟᱪᱪᱷᱟ ᱟᱪᱪᱷᱟ